ᱦᱳᱭ ᱪᱮᱫ ᱞᱮᱠᱟ ᱢᱮᱱᱟᱜ ᱵᱤᱱᱟ?
ᱦᱳᱭ ᱮᱠᱷᱚᱱ ᱫᱚ ᱵᱷᱟᱜᱮ ᱜᱮ ᱢᱮᱱᱟᱜ ᱞᱤᱧᱟ, ᱟᱫᱚ ᱟᱹᱵᱤᱱ ᱚᱠᱟ ᱞᱮᱠᱟ ᱢᱮᱱᱟᱜ ᱵᱤᱱᱟ ᱞᱟᱹᱭ ᱵᱤᱱ?
ᱦᱚᱸ, ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ᱾
ᱟᱨ ᱚᱲᱟᱜ ᱠᱚᱨᱮ ᱦᱚᱸ, ᱱᱟᱯᱟᱭ ᱜᱮ ᱢᱮᱱᱟᱜ ᱠᱚᱣᱟ?
ᱦᱳᱭ, ᱚᱲᱟᱜ ᱠᱚᱨᱮ ᱦᱚᱸ ᱱᱟᱯᱟᱭ ᱜᱮ ᱱᱤᱛᱚᱜ ᱫᱚ᱾
ᱦᱮᱸᱮ ᱦᱸ
ᱟᱨ ᱪᱮᱫ ᱠᱚᱯᱮ ᱠᱟᱹᱢᱤᱭᱮᱫ ᱛᱟᱦᱮᱡ?
ᱟᱨ ᱠᱟᱹᱢᱤ ᱠᱚᱫᱚ ᱟᱨ ᱪᱮᱜ, ᱱᱮᱛᱟᱨ ᱢᱟ ᱪᱟᱥ ᱠᱟᱹᱢᱤ ᱟᱹᱰᱤ ᱡᱳᱨ ᱮᱦᱚᱵ ᱠᱟᱱᱟ, ᱟᱫᱚ ᱪᱟᱥ ᱠᱟᱹᱢᱤ ᱠᱚᱜᱮ ᱦᱳᱭᱳᱜ ᱠᱟᱱᱟ, ᱦᱳᱲᱳ ᱠᱚ ᱨᱚᱦᱚᱭ ᱦᱳᱭᱳᱜ ᱠᱟᱱᱟ᱾ ᱠᱷᱮᱛ ᱠᱚ ᱥᱟᱹᱛ ᱠᱟᱛᱮ ᱠᱷᱮᱛ ᱠᱚ ᱥᱟᱹᱛ ᱦᱳᱭᱳᱜ ᱠᱟᱱᱟ, ᱵᱟᱹᱭᱦᱟᱹᱲ ᱠᱚᱫᱚ ᱨᱚᱦᱚᱭ ᱦᱳᱭᱳᱜ ᱠᱟᱱᱟ᱾ ᱟᱞᱮᱥᱮᱫ ᱫᱚ ᱟᱨ ᱱᱤᱭᱟᱹ, ᱜᱷᱩᱴᱩ ᱠᱚᱫᱚ ᱚᱱᱟ ᱠᱚᱫᱚ ᱮᱠᱷᱚᱱᱳ ᱫᱟᱜ ᱟᱨᱤ ᱞᱟᱜᱟᱜᱼᱟ᱾ ᱛᱚ, ᱟᱫᱚ ᱟᱯᱮᱥᱮᱜ ᱟᱫᱚ ᱚᱠᱟ ᱞᱮᱠᱟ?
ᱟᱞᱮ ᱥᱮᱫ ᱦᱚᱸ ᱚᱱᱠᱟ ᱜᱮ, ᱱᱤᱛᱚᱜ ᱢᱟᱲᱟᱝ ᱫᱚ ᱵᱟᱝ ᱚᱱᱠᱟ ᱵᱟᱨᱥᱤᱧ ᱜᱟᱱ ᱦᱩᱭᱩᱜ ᱠᱟᱱᱟ ᱫᱟᱜ ᱧᱩᱨ ᱠᱟᱛᱮ᱾ ᱟᱨ, ᱱᱤᱛᱚᱜ ᱠᱟᱹᱴᱤᱡ ᱡᱟᱦᱟᱸ, ᱞᱟᱛᱟᱨ ᱢᱟᱱᱮ ᱵᱟᱹᱭᱦᱟᱹᱲ ᱠᱚᱨᱮ ᱡᱟᱦᱟᱸ ᱫᱟᱜ ᱨᱮᱱᱟᱜ ᱵᱟᱹᱫᱽ ᱢᱮᱱᱟᱜᱼᱟ ᱚᱱᱟ ᱠᱚᱜᱮ ᱯᱮᱨᱮᱡ ᱟᱠᱟᱱᱟ, ᱚᱱᱟ ᱠᱚᱜᱮ ᱦᱟᱸᱜ ᱱᱤᱛᱚᱜ ᱫᱚᱞᱮ ᱨᱚᱦᱚᱭᱮᱼᱟ᱾
ᱚ,
ᱠᱷ
ᱦᱮ ᱱᱤᱛᱚᱜ ᱦᱚᱸ ᱥᱮᱨᱢᱟ ᱡᱟᱹᱲᱤᱭᱮᱫᱟᱭ ᱟᱯᱮᱥᱮᱫ?
ᱦᱳ ᱱᱤᱛᱚᱜ ᱦᱚᱸ ᱡᱟᱲᱤ ᱠᱮᱫᱟ᱾
ᱚᱸ ᱟᱞᱮ ᱥᱮᱜ ᱦᱚᱸ ᱟᱸ ᱡᱟᱹᱯᱩᱫ ᱟᱠᱟᱫ ᱜᱮᱭᱟ ᱟᱫᱚ ᱥᱮᱨᱢᱟ ᱠᱚ ᱡᱟᱹᱲᱤᱭᱮᱫᱟᱭ ᱢᱤᱫ ᱠᱚᱠᱷᱚᱱᱳ ᱡᱟᱹᱲᱤᱭ ᱫᱟᱭ ᱠᱚᱠᱷᱚᱱᱳ ᱟᱨᱚ ᱠᱚᱢ ᱫᱟᱭ ᱟᱨ ᱠᱚᱠᱷᱚᱱᱳ ᱵᱟᱹᱲᱛᱤᱭ ᱫᱟᱭ
ᱱᱚᱝᱠᱟ ᱦᱩᱭᱩᱜ ᱠᱟᱱᱟ᱾
ᱦᱳᱭ ᱟᱫᱚ ᱟᱞ ᱥᱮᱫ ᱢᱟ ᱱᱮᱥ ᱫᱚ ᱵᱩᱡᱷᱟᱹᱜ ᱠᱟᱱᱟ ᱛᱟᱦᱮᱸᱫ ᱥᱮ ᱟᱠᱟᱞᱟᱭ ᱞᱮᱠᱟ ᱵᱩᱡᱷᱟᱹᱜ ᱠᱟᱱᱟ ᱛᱟᱦᱮᱸᱫ
ᱵᱟᱹᱪᱷᱟ
ᱫᱟᱜ ᱜᱮ ᱵᱟᱭ ᱡᱟᱹᱲᱤᱭ ᱮ ᱛᱟᱦᱮᱸᱫ ᱥᱚᱠᱛᱚ ᱥᱤᱛᱩᱝ ᱮᱫ ᱛᱟᱦᱮᱸᱫ ᱢᱟᱱᱮ ᱢᱤᱫ ᱦᱟᱴ ᱜᱟᱱ ᱦᱩᱭᱩᱜ ᱠᱟᱱᱟ ᱟᱹᱡ ᱫᱟᱜ ᱧᱩᱨ ᱠᱟᱛᱮᱫ᱾
ᱦᱮᱸ ᱟᱞᱮ ᱥᱮᱫ ᱫᱚ ᱫᱟᱜ ᱫᱚ ᱞᱟᱜᱟᱣ ᱠᱟᱱᱟ ᱟᱞᱮ ᱡᱟᱦᱟᱸ ᱠᱚ ᱜᱷᱩᱴᱩ ᱜᱮᱭᱟ ᱚᱱᱟ ᱠᱚᱨᱮ ᱫᱚ ᱮᱠᱷᱚᱱᱳ ᱟᱹᱣᱨᱤ ᱞᱟᱜᱼᱟ ᱵᱟᱭᱸᱦᱟᱲ ᱠᱚᱫᱚ ᱠᱚ ᱟᱨᱟᱢᱵᱚ ᱠᱟᱫᱟ ᱯᱨᱟᱭ ᱠᱚ ᱜᱩᱲᱭᱹᱟᱶ ᱜᱚᱜ ᱠᱟᱫᱟ ᱠᱚ
ᱦᱩᱸ ᱦᱚᱭᱛᱚ
ᱪᱮᱫ ᱴᱚᱯᱤᱠ ᱞᱤᱭᱮ ᱟᱞᱳᱪᱚᱱᱟ ᱞᱮᱠᱷᱟᱱ ᱵᱷᱟᱜᱮ ᱠᱚᱜᱼᱟ ᱦᱮᱸ ᱪᱮᱬᱮ ᱪᱩᱯᱲᱤ ᱠᱚ ᱢᱮᱱᱟᱜ ᱠᱚᱣᱟ ᱚᱱᱠᱟᱱ ᱠᱤᱪᱷᱩ ᱞᱟᱹᱭᱮ ᱜᱮ ᱠᱟᱹᱴᱤᱡ ᱟᱞᱳᱪᱚᱱᱟ ᱞᱮᱠᱷᱟᱱ ᱵᱷᱟᱜᱮ ᱠᱚᱜᱼᱟ ᱡᱮᱸ ᱥᱮ ᱪᱮᱫ ᱵᱤᱱ ᱞᱟᱹᱭ ᱫᱟ
ᱦᱳᱭ ᱦᱳᱭ ᱦᱳᱭ
ᱦ
ᱚᱸᱜᱼᱚᱸᱜ
ᱦᱮᱸ ᱦᱳᱭ ᱱᱮᱛᱟᱨ ᱢᱟ ᱪᱮᱬᱮ ᱠᱚ ᱟᱹᱰᱤ ᱨᱚᱠᱚᱢ ᱪᱮᱬᱮ ᱠᱚ ᱢᱮᱱᱟᱜ ᱠᱚᱣᱟ ᱩᱱᱠᱩ ᱦᱚᱸ ᱠᱚᱢ ᱠᱚ ᱧᱮᱞᱚᱜ ᱠᱟᱱᱟ ᱟᱫᱚ ᱪᱮᱫ ᱢᱚᱱᱮ ᱦᱳᱭᱳᱜ ᱠᱟᱱᱟ ᱟᱵᱮᱱᱟᱜ ᱡᱮ ᱪᱮᱫ ᱠᱷᱟᱹᱛᱤᱨ ᱛᱮ ᱠᱚᱢ ᱠᱚ ᱵᱩᱡᱩᱜ ᱠᱟᱱᱟ ᱩᱱᱠᱩ ᱪᱮᱬᱮ ᱠᱚᱫᱚ?
ᱟᱨ ᱟᱹᱞᱤᱧᱟᱜ ᱩᱭᱦᱟᱹᱨ ᱫᱚ ᱱᱟᱦᱟᱜ ᱡᱟᱦᱟᱸ ᱱᱚᱜᱼᱚᱭ ᱡᱮ ᱢᱟᱨᱟᱝ ᱢᱟᱨᱟᱝ ᱠᱳᱢᱯᱟᱱᱤ ᱠᱚ ᱦᱤᱡᱩᱜ ᱠᱟᱱᱟ ᱪᱟᱞ ᱨᱩᱱᱴᱟ ᱦᱩᱭᱱᱟ ᱴᱟᱴᱟ ᱥᱴᱤᱞ ᱦᱩᱭᱱᱟ ᱱᱚᱣᱟ ᱟᱹᱰᱤ ᱠᱳᱢᱯᱟᱱᱤ ᱠᱚ ᱵᱟᱹᱭᱰᱚᱜ ᱠᱟᱱᱟ ᱥᱮ ᱤᱠᱷᱟᱹᱱ ᱟᱵᱚ ᱡᱟᱦᱟᱸᱼᱼ ᱞᱚᱠᱟᱞ ᱡᱟᱭᱜᱟ ᱠᱚᱨᱮ ᱢᱮᱱᱟᱜᱼᱟ ᱟᱹᱛᱩ ᱫᱤᱥᱚᱢ ᱠᱚᱨᱮ ᱢᱮᱱᱟᱜᱼᱟ ᱚᱱᱟ ᱠᱚᱨᱮ ᱦᱚᱸ ᱱᱚᱣᱟ ᱠᱳᱢᱯᱟᱱᱤ ᱵᱟᱹᱭᱴᱷᱟᱹᱜ ᱠᱟᱱᱟ ᱚᱱᱟ ᱨᱮᱭᱟᱜ ᱵᱚᱦᱩᱛ ᱜᱟᱱ ᱯᱚᱞᱩᱭᱩᱥᱚᱱ ᱡᱟᱦᱟᱸ ᱫᱚ ᱫᱷᱩᱲᱤ ᱠᱚ ᱰᱤᱠᱞᱟᱹᱜ ᱠᱟᱱᱟ ᱫᱷᱩᱜᱤᱭᱟᱹ ᱠᱚ ᱰᱤᱜᱽᱞᱟᱹᱜ ᱠᱟᱱᱟ ᱟᱨ ᱚᱱᱟ ᱠᱷᱟᱹᱛᱤᱨ ᱛᱮ ᱱᱟᱦᱟᱜ ᱡᱟᱦᱟᱸ ᱞᱮᱠᱟ ᱫᱟᱨᱮ ᱠᱚ ᱴᱷᱤᱠ ᱛᱟᱦᱮᱱᱟ ᱟᱨ ᱦᱚᱸ ᱚᱱᱟ ᱚᱱᱟ ᱨᱮᱭᱟᱜ ᱰᱟᱥᱴ ᱠᱚᱛᱮ ᱫᱟᱨᱮ ᱠᱚ ᱠᱚᱨᱮ ᱤᱭᱟᱹᱜ ᱠᱟᱱᱟ ᱪᱤᱯᱠᱟᱹᱜ ᱠᱟᱱᱟ ᱟᱨ ᱥᱟᱸᱟᱦᱮᱫ ᱮᱢᱟᱱ ᱠᱚᱛᱮ ᱦᱚᱸ ᱪᱮᱬᱮ ᱪᱩᱯ ᱛᱚ ᱠᱚ ᱢᱩᱥᱠᱤᱞᱚᱜ ᱠᱟᱱᱟ ᱚᱱᱟ ᱠᱷᱟᱹᱛᱤᱨ ᱱᱟᱜ ᱠᱚ
ᱦᱮᱸ ᱚᱱᱟ ᱚᱱᱟ ᱫᱚ ᱥᱩᱫᱷᱩ ᱪᱮᱬᱮ ᱪᱩᱯᱲᱤ ᱥᱩᱢᱩᱝ ᱫᱚ ᱵᱟᱝ ᱟᱵᱚ ᱡᱟᱦᱟᱸ ᱢᱟᱹᱱᱢᱤ ᱢᱮᱱᱟᱜ ᱵᱚᱱᱟ ᱩᱱᱠᱩ ᱦᱚᱸ ᱚᱱᱟ ᱤᱭᱟᱹ ᱛᱮᱫᱚ ᱚᱱᱮ ᱡᱟᱦᱟᱸ ᱯᱚᱞᱤᱭᱮᱥᱚᱱ ᱛᱮᱫᱚ ᱟᱹᱰᱤᱜᱮ ᱦᱚᱲᱢᱚ ᱠᱚ ᱠᱷᱚᱛᱤᱭᱮᱫ ᱛᱟᱠᱚᱣᱟᱭ ᱤᱥᱴᱤᱢᱞᱤ ᱤᱭᱟᱹ ᱠᱚᱨᱮ ᱥᱟᱥ ᱠᱚᱥᱴᱚ ᱟᱹᱰᱤ ᱡᱳᱨᱜᱮ ᱦᱳᱭᱳᱜ ᱠᱟᱱ ᱛᱟᱠᱚᱣᱟ ᱦᱟᱱᱟ ᱱᱟᱣᱟ ᱨᱳᱜᱽ ᱠᱚ ᱟᱡᱟᱨ ᱠᱚ ᱧᱟᱢᱮᱫ ᱠᱚᱣᱟ ᱠᱮᱱᱥᱟᱨ ᱞᱮᱠᱟᱱ ᱵᱚᱲᱚ ᱵᱚᱲᱚ ᱟᱡᱟᱨ ᱠᱚ ᱟᱨ ᱪᱮᱬᱮ ᱪᱩᱯᱲᱤ ᱫᱚ ᱟᱨᱚ ᱡᱟᱦᱟᱸ ᱴᱟᱣᱟᱨ ᱠᱚ ᱢᱮᱱᱟᱜᱼᱟ ᱚᱱᱟ ᱨᱮᱰᱤᱭᱳᱥᱮᱱᱴᱟᱨ ᱦᱚᱸᱠᱚ ᱟᱞᱮᱥᱮᱫ ᱢᱟ ᱱᱚᱝᱠᱟ ᱧᱮᱞ ᱦᱳᱭᱱᱟ᱾ ᱡᱮ ᱡᱚᱠᱷᱚᱡ ᱴᱟᱣᱟᱨ ᱵᱟᱝ ᱛᱟᱦᱮᱸ ᱠᱟᱱᱟ ᱟᱞᱮ ᱱᱚᱱᱰᱮ ᱢᱟᱱᱮ ᱴᱟᱣᱟᱨ ᱟᱞᱮ ᱟᱛᱳ ᱨᱮ ᱵᱟᱝ ᱛᱟᱦᱮᱸ ᱠᱟᱱᱟ ᱛᱚᱠᱷᱚᱡ ᱫᱚ ᱪᱮᱬᱮ ᱪᱩᱯᱲᱤ ᱠᱚ ᱵᱷᱟᱜᱮ ᱜᱮᱠᱚ ᱛᱟᱦᱮᱸ ᱠᱟᱱᱟ᱾ ᱟᱹᱰᱤ ᱡᱟᱹᱥᱛᱤ ᱜᱟᱱ ᱜᱮᱠᱚ ᱛᱟᱦᱮᱸ ᱠᱟᱱᱟ ᱟᱫᱚ ᱚᱱᱟ ᱴᱟᱣᱟᱨ ᱤᱭᱟᱹ ᱦᱳᱭ ᱯᱚᱨᱮ ᱠᱷᱚᱱ ᱛᱚᱠᱷᱚᱡ ᱠᱷᱚᱱᱟᱜ ᱚᱱᱟ ᱯᱚᱨᱮ ᱠᱷᱚᱱ ᱟᱫᱚ ᱧᱮᱞ ᱦᱳᱭᱜ ᱠᱟᱱᱟ
ᱦᱳᱭ
ᱪᱮᱬᱮ ᱪᱩᱯᱲᱤ ᱠᱚᱫᱚ ᱦᱩᱸ
ᱦᱳᱭ ᱚᱱᱟ ᱛᱮᱦᱚᱸ ᱟᱹᱰᱤ ᱜᱟᱱ ᱠᱷᱩᱛᱤ ᱦᱩᱭᱩᱜᱼᱟ ᱨᱮᱰᱤᱭᱮᱥᱚᱱ ᱛᱮᱦᱚᱸ᱾ ᱱᱤᱛᱚᱜ
ᱩᱱᱠᱩ ᱡᱟᱦᱟᱸᱭ ᱨᱮᱰᱤᱭᱮᱥᱚᱱ ᱠᱚ ᱥᱟᱦᱟᱣ ᱫᱟᱲᱮᱭᱟᱜ ᱠᱟᱱᱟ ᱚᱱᱠᱟᱱ ᱪᱮᱬᱮ ᱠᱚ ᱢᱮᱱᱟᱜ ᱠᱚᱣᱟ᱾ ᱡᱟᱦᱟᱸᱭ ᱤᱭᱟᱹ ᱵᱚᱱ ᱞᱟᱹᱭᱮᱜ ᱠᱚᱣᱟ ᱩᱱᱠᱩ, ᱵᱚᱲᱚ ᱵᱚᱲᱚ ᱪᱮᱬᱮ ᱪᱮᱞᱮ ᱥᱟᱢᱠᱷᱳᱞ᱾ ᱚᱱᱠᱟᱱ ᱠᱚ ᱢᱮᱱᱟᱜ ᱠᱚᱣᱟ ᱛᱟᱯᱚᱨᱮ ᱩᱱᱠᱩ ᱯᱟᱣᱨᱟ
ᱟᱪᱪᱷᱟ ᱟᱯᱮ ᱥᱮᱫ ᱫᱚ ᱯᱟᱣᱨᱟ ᱯᱮ
ᱦᱮᱸ ᱯᱟᱣᱨᱟ ᱟᱹᱥᱩᱞ ᱫᱚᱠᱚ ᱟᱹᱥᱩᱞ ᱠᱚᱣᱟ ᱟᱫᱚ ᱩᱱᱠᱩ ᱫᱚ᱾ ᱩᱱᱠᱩ ᱫᱚ ᱚᱲᱟᱜ ᱨᱮᱜᱮ ᱠᱚ ᱛᱟᱦᱮᱱ ᱫᱚ ᱩᱱᱠᱩ ᱫᱚ ᱟᱫᱚ ᱴᱩᱠᱩᱡ ᱠᱚ᱾ ᱚᱲᱟᱜ ᱠᱚᱨᱮ ᱴᱩᱠᱩᱡ ᱠᱚ ᱴᱟᱸᱟᱜᱟᱣ ᱟᱠᱚ ᱠᱷᱟᱱ ᱜᱮ ᱟᱫᱚ ᱩᱱᱠᱩ ᱫᱚ ᱚᱸᱰᱮ ᱜᱮᱠᱚ ᱵᱟᱥᱟ ᱠᱚᱜᱼᱟ᱾ ᱚᱲᱟᱜ ᱨᱮᱜᱮ ᱠᱚ ᱠᱩᱥᱤᱭᱟᱜᱼᱟ
ᱦᱮᱸ ᱟᱞᱮ ᱥᱮᱫ ᱦᱚᱸ ᱟᱹᱥᱩᱞ ᱢᱟᱱᱮ ᱪᱮᱫ ᱞᱮᱠᱟ ᱞᱤᱧ ᱢᱮᱱᱟ ᱟᱞᱮ ᱦᱚᱸᱞᱮ, ᱟᱹᱥᱩᱞᱠᱟᱫ ᱠᱚᱣᱟ ᱚᱲᱟᱜ ᱨᱮᱜᱮ ᱢᱮᱱᱟᱜ ᱠᱚᱣᱟ᱾ ᱴᱩᱠᱩ ᱠᱚᱞᱮ ᱠᱷᱮᱱ ᱫᱚ ᱠᱚ ᱢᱟᱲᱟᱝ ᱥᱟᱸᱜᱮ ᱫᱷᱟᱨᱟ ᱠᱚ ᱛᱟᱦᱮᱸ ᱠᱟᱱᱟ ᱱᱤᱛᱚᱜ ᱫᱚ ᱟᱠᱚ ᱛᱮᱜᱮ ᱵᱟᱹᱭ ᱵᱟᱹᱭ ᱛᱮᱠᱚ ᱠᱚᱢ ᱤᱫᱤᱜ ᱠᱟᱱᱟ᱾
ᱦᱩᱸ ᱟᱫᱚ ᱦᱟᱱᱟ ᱱᱚᱣᱟ ᱟᱹᱰᱤ ᱠᱤᱪᱷᱩ ᱦᱟᱱᱟ ᱱᱟ ᱡᱮᱢᱚᱱ ᱵᱤᱱ ᱞᱟᱹᱭᱠᱮᱜ ᱯᱚᱞᱤᱭᱩᱥᱚᱱ ᱠᱚ ᱤᱭᱟᱹ ᱠᱚ ᱚᱱᱟ ᱠᱚ ᱡᱚ ᱡᱟᱦᱟᱸᱭ ᱵᱟᱭ ᱥᱟᱦᱟᱣ ᱫᱟᱲᱮᱭᱟᱜ ᱠᱟᱱᱟ ᱩᱱᱤ ᱫᱚ, ᱵᱟᱭ ᱤᱭᱟᱹ ᱫᱟᱲᱮᱜ ᱠᱟᱱᱟ ᱡᱟᱦᱟᱸᱭ ᱥᱟᱦᱟᱣ ᱫᱟᱲᱮᱭᱟᱜ ᱠᱟᱱᱟ ᱩᱱᱤ ᱫᱚ ᱡᱟᱦᱟᱸ ᱞᱮᱠᱟᱛᱮ ᱛᱟᱦᱮᱱ ᱠᱟᱱᱟ᱾
ᱦᱳᱭ ᱦᱳᱭ ᱟᱨ ᱟᱹᱵᱤᱱ ᱫᱚ ᱱᱟᱜ ᱚᱠᱟ ᱢᱟᱱᱮ ᱪᱮᱫ ᱞᱮᱠᱟ ᱥᱟᱦᱚᱨ ᱵᱟᱡᱟᱨ ᱫᱷᱟᱨᱮ ᱨᱮ ᱢᱮᱱᱟᱜ ᱵᱤᱱᱟ ᱥᱮ ᱟᱹᱛᱩ ᱫᱤᱥᱚᱢ᱾
ᱥᱚᱦᱚᱨ ᱵᱟᱡᱟᱨ ᱫᱚ ᱞᱟᱹᱭ ᱵᱟᱝ ᱜᱟᱱᱚᱜᱼᱟ᱾ ᱟᱛᱳ ᱜᱮ ᱵᱟᱡᱟᱨ ᱫᱚ ᱥᱩᱨ ᱜᱮᱛᱟᱞᱮᱭᱟ ᱠᱷᱩᱵ ᱠᱷᱩᱵ ᱵᱮᱥᱤ ᱫᱚ ᱵᱟᱝ ᱥᱟᱺᱜᱤᱧᱟ᱾ ᱳᱭ ᱱᱚ ᱠᱤᱞᱳᱢᱤᱴᱟᱨ ᱢᱚᱫᱽᱫᱷᱮ ᱨᱮᱜᱮ ᱵᱟᱡᱟᱨ ᱫᱚ ᱢᱮᱱᱟᱜᱼᱟ᱾ ᱟᱫᱚ ᱚᱱᱟ ᱫᱚ ᱪᱟᱞᱟᱣ ᱦᱤᱡᱩᱜ ᱛᱮ ᱟᱫᱚ ᱚᱱᱟ ᱫᱚ ᱪᱟᱞᱟᱣ ᱦᱤᱡᱩᱜ ᱪᱟᱞᱟᱣ ᱦᱤᱡᱩᱜ᱾ ᱛᱮ ᱟᱫᱚ ᱢᱚᱱᱮ ᱫᱚ ᱵᱟᱝ ᱦᱩᱭᱩᱜᱼᱟ ᱚᱱᱟ ᱫᱚ ᱥᱟᱺᱜᱤᱧ ᱢᱮᱱᱛᱮ ᱚᱱᱟ ᱫᱚ ᱢᱚᱱᱮ ᱦᱩᱭᱩᱜᱼᱟ ᱥᱩᱨ ᱜᱮ᱾ ᱥᱩᱨ ᱜᱮ ᱵᱩᱡᱷᱟᱹᱜᱼᱟ ᱚᱱᱮ ᱪᱟᱞᱟᱣ ᱦᱩᱭᱩᱜ ᱚᱸᱰᱮ ᱜᱮ ᱫᱚ ᱵᱟᱡᱟᱨ ᱢᱟᱱᱮ ᱚᱸᱰᱮ ᱜᱮ ᱪᱟᱞᱟᱜ ᱦᱩᱭᱩᱜᱼᱟ ᱡᱟᱦᱟᱱᱟᱜ ᱠᱤᱪᱷᱩ ᱡᱚᱛᱚ ᱠᱤᱪᱷᱩ ᱜᱮ ᱚᱸᱰᱮ ᱜᱮ ᱧᱟᱢᱚᱜᱼᱟ᱾
ᱚᱱᱛᱮᱭᱟᱜ ᱫᱚ ᱚᱱᱟ ᱫᱚ ᱥᱩᱨ ᱜᱮ ᱢᱚᱱᱮ ᱦᱩᱭᱩᱜᱼᱟ ᱟᱵᱤᱱᱟᱜ ᱫᱚ ᱵᱟᱡᱟᱨ ᱛᱤᱱᱟᱹᱜ ᱥᱟᱺᱜᱤᱧ᱾
ᱵᱟᱡᱟᱨ ᱠᱚᱫᱚ ᱥᱟᱺᱜᱤᱧ ᱜᱮᱭᱟ ᱟᱞᱮᱭᱟᱜ ᱫᱚ ᱢᱟᱱᱮ᱾ ᱦᱩᱭᱩᱜᱼᱟ ᱫᱚᱥ ᱠᱤᱞᱳᱢᱤᱴᱟᱨ ᱜᱟᱱ ᱡᱷᱟᱹᱞ ᱪᱟᱞᱟᱣ ᱦᱩᱭᱩᱜᱼᱟ, ᱟᱨ ᱛᱚᱲᱮ ᱡᱟᱹᱱᱤᱡ ᱵᱟᱡᱟᱨ ᱧᱟᱢᱚᱜᱼᱟ᱾ ᱟᱨ ᱟᱹᱛ ᱯᱩᱨ ᱠᱚᱨᱮ ᱫᱚ ᱵᱟᱡᱟᱨ ᱠᱚᱫᱚ ᱵᱟᱝ ᱜᱮ᱾
ᱳᱭ ᱟᱞᱮ ᱞᱮᱠᱟ ᱜᱮ ᱚᱱᱠᱟ ᱱᱚ ᱫᱚᱥ ᱠᱤᱞᱳᱢᱤᱴᱟᱨ ᱜᱮ ᱟᱵᱤᱱ ᱦᱚᱸᱵᱤᱱ ᱞᱟᱹᱭ ᱮᱟ ᱱᱚ ᱫᱚᱥ᱾ ᱠᱤᱞᱳᱢᱤᱴᱟᱨ ᱜᱮ
ᱟᱪᱪᱷᱟ ᱟᱪᱪᱷᱟ ᱦᱮᱸ ᱛᱚ
ᱛᱟᱦᱞᱮ ᱮᱻ ᱮᱢᱱᱤ ᱪᱮᱬᱮ ᱮ ᱪᱩᱯᱲᱤ ᱠᱚᱢᱟ ᱟᱹᱰᱤ ᱠᱚᱢ ᱠᱚ ᱧᱮᱞᱚᱜ ᱠᱟᱱᱟ ᱩᱱᱠᱩ ᱡᱟᱦᱟᱸᱭ ᱵᱤᱨ ᱠᱚᱨᱮ ᱢᱮᱱᱟᱜ ᱠᱚᱣᱟ ᱩᱱᱠᱩ ᱦᱚᱸ ᱟᱹᱰᱤ ᱠᱚᱢ ᱠᱚ ᱧᱮᱞᱚᱜ ᱠᱟᱱᱟ᱾ ᱡᱟᱦᱟᱸᱭ ᱡᱮᱢᱚᱱ ᱤᱭᱟᱹ ᱢᱮᱱᱟᱜ ᱠᱚᱣᱟ ᱯᱚᱛᱟᱢ, ᱯᱚᱛᱟᱢ ᱫᱚ ᱟᱯᱮᱥᱮᱫ ᱪᱤᱞᱤ ᱠᱚ ᱞᱟᱹᱭᱮᱫ ᱠᱚᱣᱟ᱾ ᱥᱮ ᱯᱚᱛᱟᱢ ᱜᱮ
ᱟᱻ ᱯᱚᱛᱟᱢ ᱠᱚ ᱜᱮ ᱯᱚᱛᱟᱢ ᱜᱮᱞᱮ ᱞᱟᱹᱭ ᱠᱚᱣᱟᱞᱮ
ᱩᱱᱠᱩ ᱦᱚᱸ ᱩᱱᱠᱩ ᱦᱚᱸ ᱟᱹᱰᱤ ᱠᱚᱢ ᱠᱚ ᱧᱮᱞᱚᱜ ᱠᱟᱱᱟ᱾ ᱟᱨᱮ ᱡᱟᱦᱟᱸᱭ ᱡᱮᱢᱚᱱ ᱢᱮᱱᱟᱜ ᱠᱚᱣᱟ ᱵᱚᱱᱟ᱾ ᱩᱱᱠᱩ ᱦᱚᱸ ᱟᱹᱰᱤ ᱠᱚᱢ ᱠᱚ ᱧᱮᱞᱚᱜ ᱠᱟᱱᱟ ᱡᱟᱦᱟᱸᱭ ᱢᱮᱱᱟᱜ ᱠᱚᱣᱟ ᱠᱤᱨᱤ ᱠᱤᱥᱱᱤ ᱠᱚ ᱞᱟᱹᱭ ᱠᱚᱣᱟ᱾ ᱩᱱᱠᱩ ᱦᱚᱸ ᱟᱹᱰᱤ ᱠᱚᱢ ᱧᱮᱞᱚᱜ ᱠᱟᱱᱟ ᱠᱚ
ᱵᱟᱴᱟ ᱠᱚ ᱛᱤᱛᱨᱤ ᱠᱚ
ᱥᱮ ᱵᱟᱴᱟ
ᱦᱚᱸ ᱵᱟᱴᱟ ᱵᱟᱰᱟᱭᱟᱵᱮᱱ ᱥᱮ ᱵᱟᱝ᱾
ᱵᱟ ᱵᱟᱝ ᱚᱱᱠᱟᱱᱟᱜ ᱫᱚ ᱟᱸᱡᱚᱢ ᱫᱚ ᱵᱟᱝ ᱦᱩᱭ ᱟᱠᱟᱱᱟ᱾ ᱟᱫᱚ ᱦᱳᱭᱛᱳ ᱦᱩᱭᱩᱜᱼᱟ ᱟᱠᱚ, ᱟᱯᱮ ᱥᱮᱫ ᱟᱞᱟᱠ ᱟᱞᱟᱫᱟ ᱠᱚ ᱢᱮᱛᱟ ᱠᱚᱣᱟ ᱟᱞᱮ ᱥᱮᱫ ᱟᱞᱟᱫᱟ ᱠᱚ ᱢᱮᱛᱟ ᱠᱚᱣᱟ ᱦᱩᱸ᱾
ᱟᱨ ᱛᱤᱛᱨᱤ?
ᱛᱤᱛᱨᱤ ᱦᱚᱸ ᱵᱟᱝ ᱟ ᱛᱤᱛᱨᱤ ᱫᱚ ᱪᱮᱫᱠᱟᱱ ᱢᱟᱱᱮ ᱦᱩᱰᱤᱧ ᱜᱮᱭᱟ ᱠᱚ᱾
ᱦᱩᱰᱤᱝ ᱫᱚ ᱵᱟᱝ ᱜᱮ ᱥᱤᱢ ᱞᱮᱠᱟ ᱠᱚ ᱛᱟᱦᱮᱱᱟ᱾
ᱚ ᱟᱪᱪᱷᱟ ᱟᱪᱪᱷᱟ ᱚ ᱩᱱᱠᱩ ᱦᱚᱸ ᱚᱱᱟᱦᱚᱸ ᱩᱱᱠᱩ ᱦᱚᱸ ᱧᱮᱞ ᱫᱚ ᱵᱟᱝ ᱦᱩᱭ ᱠᱟᱱᱟ ᱟᱫᱚ ᱢᱮᱱᱟᱜ ᱠᱚ ᱨᱮᱦᱚᱸ ᱟᱫᱚ ᱦᱳᱭᱛᱚ ᱧᱩᱛᱩᱢ ᱵᱟᱲᱟᱭ ᱵᱟᱹᱱᱩᱜᱼᱟ᱾ ᱥᱤᱢ ᱞᱮᱠᱟ ᱠᱚ ᱛᱟᱦᱮᱱ ᱨᱮᱦᱚᱸ ᱚᱱᱠᱟᱱ ᱠᱚᱫᱚ ᱩᱠᱩᱨ ᱧᱮᱞ ᱵᱟᱝ ᱦᱩᱭ ᱟᱠᱟᱱᱟ᱾ ᱡᱟᱦᱟᱸᱭ ᱩᱱᱠᱩ ᱵᱤᱨ ᱠᱚ ᱛᱟᱦᱮᱱ?
ᱵᱤᱨ ᱨᱮ ᱵᱟᱹᱫᱽ ᱠᱚᱨᱮ ᱠᱚ ᱛᱟᱦᱮᱱᱟ᱾ ᱥᱤ ᱪᱮᱫ ᱞᱮᱠᱟ ᱥᱤᱢ ᱞᱮᱠᱟ ᱜᱮᱠᱚ ᱛᱟᱦᱮᱱᱟ, ᱟᱫᱚ ᱩᱱᱠᱩᱣᱟᱜ ᱪᱩᱯᱤᱫ ᱫᱚ ᱛᱟᱠᱚ ᱵᱟᱝ ᱛᱟᱦᱮᱱᱟ ᱟᱨ
ᱦᱮᱸ
ᱦᱮᱸ ᱳᱸ ᱩᱱᱠᱩ ᱛᱤᱛᱨᱤ ᱟᱨ ᱵᱟᱴᱟ ᱫᱚᱠᱚ ᱢᱤᱫ ᱫᱷᱟᱨᱟ ᱜᱮᱭᱟ, ᱵᱟᱴᱟ ᱫᱚ ᱦᱩᱰᱤᱧ ᱜᱮᱭᱟ ᱠᱚ ᱟᱨ ᱛᱤᱛᱨᱤ ᱫᱚᱠᱚ ᱢᱟᱨᱟᱝ ᱜᱮᱭᱟ᱾ ᱦᱳᱭ ᱟᱨ ᱵᱟᱴᱟ ᱫᱚ ᱩᱱᱠᱩ ᱤᱭᱟᱹ ᱠᱚᱨᱮ ᱜᱟᱡᱟᱲ ᱠᱚᱨᱮ ᱠᱚ ᱩᱠᱩ, ᱩᱱᱠᱩ ᱫᱚ ᱡᱟᱹᱥᱛᱤ ᱫᱚ
ᱩᱱᱠᱩ ᱡᱟᱦᱟᱸᱭ ᱠᱩᱧ ᱨᱮᱠᱚ ᱛᱟᱦᱮᱱ ᱩᱱ ᱜᱷᱮᱰᱨᱟ, ᱜᱷᱮᱰᱨᱟ ᱵᱤᱱ ᱵᱟᱲᱟᱭᱟ? ᱠᱩᱸᱧ ᱨᱮ ᱡᱟᱦᱟᱸᱭ ᱠᱚ ᱛᱟᱦᱮᱱᱟ ᱩᱱᱠᱩ ᱦᱩᱰᱤᱧ ᱦᱩᱰᱤᱧ ᱠᱚ ᱦᱟᱱᱠᱩ ᱠᱩᱸᱧ ᱨᱮᱠᱚ ᱛᱟᱦᱮᱱᱟ ᱠᱩᱸᱧ ᱨᱮᱱᱟᱜ ᱠᱷᱩᱸᱰᱩᱨ ᱠᱚᱨᱮ ᱠᱚ ᱛᱟᱦᱮᱱᱟ᱾
ᱦᱚᱸ ᱦᱚᱸ ᱦᱚᱸ ᱵᱟᱰᱟᱭᱟᱞᱤᱧ᱾
ᱦᱮᱸ ᱩᱱᱠᱩ ᱫᱚ ᱪᱤᱞᱮ ᱠᱚ ᱞᱟᱹᱭ ᱠᱚᱣᱟ ᱟᱯᱮᱥᱮᱫ?
ᱟᱞᱮᱥᱮᱫ ᱫᱚ ᱩᱱᱠᱩ ᱫᱚ ᱰᱮᱰᱮᱢ᱾
ᱚ ᱟᱪᱪᱷᱟ, ᱟᱞᱮᱫ ᱫᱚ ᱩᱱᱠᱩ ᱜᱷᱮᱰᱨᱟ ᱞᱮ ᱞᱟᱹᱭ ᱟᱠᱚᱣᱟ᱾
ᱟᱞᱮ ᱥᱮᱫ ᱫᱚ ᱰᱷᱮᱰᱮᱢ ᱢᱮᱛᱟ ᱠᱚᱣᱟ ᱠᱚ ᱟᱨ ᱜᱷᱟᱲᱣᱟ ᱦᱚᱸ ᱢᱮᱛᱟ ᱠᱚᱣᱟ ᱠᱚ᱾
ᱦᱮᱸ᱾
ᱦᱳ ᱩᱱᱠᱩ ᱜᱮᱵᱤᱱ ᱞᱟᱹᱭᱮᱫᱼᱟ, ᱜᱮᱰᱨᱟ ᱫᱚ ᱩᱱᱠᱩ ᱠᱩᱧ ᱠᱚᱨᱮ ᱠᱚ ᱛᱟᱦᱮᱱᱟ᱾
ᱦᱮᱸ ᱦᱩᱸ, ᱟᱨᱚ ᱮᱢᱱᱤ ᱡᱟᱦᱟᱸ ᱵᱤᱨ ᱠᱚᱨᱮ ᱠᱚ ᱧᱟᱢᱚᱜᱼᱟ ᱠᱚᱭᱮᱨ ᱟᱯᱮᱥᱮᱫ ᱵᱤᱨ ᱫᱚ ᱢᱮᱱᱟᱜ ᱟᱥᱮ ᱵᱟᱹᱱᱩᱜᱼᱟ, ᱜᱚᱢᱠᱮ?
ᱵᱤᱨ ᱫᱚ ᱥᱟᱺᱜᱤᱧ ᱧᱚᱜ ᱜᱮᱭᱟ᱾
ᱦᱩᱸ ᱟᱞᱮ ᱫᱚ ᱥᱩᱨ ᱨᱮᱜᱮ ᱢᱮᱱᱟᱜᱼᱟ, ᱠᱷᱩᱵᱽ ᱵᱮᱥᱤ ᱫᱚ ᱵᱟᱝ ᱥᱟᱺᱜᱤᱧᱟ᱾ ᱵᱤᱨ ᱨᱮ ᱡᱮᱢᱚᱱ ᱠᱚ ᱧᱟᱢᱚᱜᱼᱟ, ᱠᱚᱭᱮᱨ ᱟᱨᱚ ᱩᱱᱠᱩ ᱧᱟᱢᱚᱜᱼᱟ᱾ ᱡᱤᱦᱩ, ᱡᱤᱦᱩ ᱪᱮᱸᱬᱮ ᱚᱱᱠᱟᱱ ᱮᱢᱟᱱ ᱠᱚᱠᱚ ᱧᱟᱢᱚᱜᱼᱟ᱾ ᱟᱨ ᱠᱚᱭᱮᱨ ᱠᱚᱫᱚ ᱩᱱᱠᱩ ᱥᱤᱢ ᱞᱮᱠᱟ ᱡᱟᱦᱟᱸᱭ ᱵᱮᱱ ᱞᱟᱹᱭᱮᱫ ᱠᱚᱣᱟ ᱥᱤᱢ ᱞᱮᱠᱟ ᱩᱱᱠᱩ ᱠᱚᱭᱮᱨ ᱦᱚᱸ ᱥᱤᱢ ᱞᱮᱠᱟ᱾ ᱱᱩᱠᱩ ᱩᱰᱷᱟᱹᱣ ᱫᱚᱠᱚ ᱫᱟᱲᱮᱭᱟᱜᱼᱟ᱾ ᱠᱤᱱᱛᱩ ᱩᱱᱠᱩ ᱫᱚᱠᱚ ᱫᱟᱹᱲᱟ ᱠᱚ ᱵᱮᱥᱤ ᱫᱟᱹᱲ ᱦᱚᱸᱠᱚ ᱫᱟᱲᱮᱭᱟᱜᱼᱟ, ᱩᱰᱟᱹ ᱦᱚᱸᱠᱚ ᱫᱟᱲᱮᱭᱟᱜᱼᱟ ᱟᱨ ᱩᱱᱠᱩ ᱫᱚ ᱟᱹᱰᱤ ᱢᱟᱨᱟᱝ ᱠᱚ ᱦᱳᱜᱼᱟ, ᱯᱨᱟᱭ ᱥᱤᱢ ᱵᱚᱲᱚ ᱥᱤᱢ ᱞᱮᱠᱟ ᱫᱚ ᱵᱟᱝ? ᱢᱟᱱᱮ ᱦᱩᱰᱤᱧ ᱡᱟᱦᱟᱸᱭ ᱮᱢᱱᱤ ᱡᱟᱦᱟᱸᱭ ᱵᱟᱪᱪᱟ ᱠᱚᱠᱚ ᱛᱟᱦᱮᱱᱟ, ᱮᱠᱵᱟᱨᱮ ᱵᱤᱥᱤ ᱵᱟᱪᱪᱟ ᱦᱚᱸ ᱵᱟᱝ᱾ ᱢᱟᱡᱟᱨᱤᱴᱤᱵ ᱚᱱᱠᱟ ᱠᱚ ᱦᱟᱨᱟᱜᱼᱟ᱾
ᱦᱮᱸ᱾
ᱫᱟᱹᱲᱟ ᱠᱚ ᱫᱚᱢᱮ ᱩᱱᱠᱩ ᱫᱚ ᱟᱨᱚ ᱢᱮᱱᱟᱜ ᱠᱚᱣᱟ ᱩᱱᱠᱩ ᱪᱮᱞᱮ ᱜᱩᱸᱰᱨᱤ ᱩᱱᱠᱩ ᱫᱚ ᱩᱱᱠᱩ ᱫᱚ ᱩᱱᱠᱩ ᱦᱚᱸ ᱚᱱᱠᱟ ᱜᱮ ᱩᱱᱠᱩ ᱦᱚᱸ ᱫᱚᱢᱮ ᱠᱚ ᱫᱟᱹᱲᱟ ᱫᱚᱢᱮ ᱠᱚ ᱫᱟᱹᱲ ᱫᱟᱲᱮᱭᱟᱜᱼᱟ᱾ ᱩᱱᱠᱩ ᱩᱱᱠᱩ ᱫᱮᱡ ᱠᱟᱱᱟ ᱦᱮᱸ᱾
ᱩᱱᱠᱩ ᱜᱮ ᱟᱞᱮ ᱫᱚ ᱵᱟᱴᱟᱞ ᱞᱮ ᱢᱮᱛᱟ ᱠᱚᱣᱟ᱾
ᱚ ᱟᱪᱪᱷᱟ, ᱟᱪᱪᱷᱟ, ᱟᱪᱪᱷᱟ, ᱟᱪᱪᱷᱟ, ᱵᱤᱨ ᱨᱮ ᱠᱚ ᱛᱟᱦᱮᱸᱱᱟ ᱫᱚᱢᱮ ᱠᱚ ᱫᱟᱹᱲᱟ᱾
ᱦᱚᱸ ᱫᱟᱹᱲ ᱟᱠᱚ ᱩᱱᱠᱩ ᱫᱚᱦᱟᱜ ᱟᱞᱮ ᱥᱮᱫ ᱦᱚᱸᱢᱟᱱᱮ ᱛᱟᱨᱟ ᱦᱚᱲ ᱠᱚᱫᱚ ᱜᱩᱰᱨᱤ ᱠᱚ ᱢᱮᱛᱟ ᱠᱚᱣᱟ᱾
ᱚ ᱟᱪᱪᱷᱟ ᱟᱪᱪᱷᱟ ᱟᱪᱪᱷᱟ ᱾
ᱦᱚᱸ ᱢᱤᱴᱤᱡ ᱢᱤᱴᱤᱡ ᱠᱟᱛᱷᱟ ᱞᱤᱧ ᱟᱡᱚᱢ ᱟᱠᱟᱫᱟ ᱟᱫᱚ ᱚᱱᱟ ᱠᱷᱟᱹᱛᱤᱨ ᱞᱤᱧ ᱴᱷᱤᱠᱟᱹ ᱠᱮᱫᱼᱟ ᱥᱮ ᱩᱱᱠᱩ ᱜᱮᱵᱤᱱ ᱢᱮᱱᱮᱫᱼᱟ᱾
ᱩᱱᱠᱩ ᱩᱱᱠᱩᱣᱟᱜ ᱫᱚᱢᱮ ᱠᱚ ᱫᱟᱹᱲᱟ ᱟᱫᱚ ᱫᱟᱹᱲ ᱫᱟᱹᱲ ᱛᱮᱜᱮ ᱟᱪᱠᱟ ᱜᱮ ᱚᱴᱟᱝ ᱚᱜ ᱟᱭ ᱟᱨ ᱩᱱᱠᱩ ᱫᱚ ᱟᱱᱮ ᱵᱤᱞᱤ ᱟᱠᱚ ᱵᱤᱞᱤᱼᱼ ᱵᱤᱞᱤᱭᱟᱠᱚ ᱚᱛ ᱨᱮᱜᱮ ᱟᱫᱚ ᱵᱤᱞᱤ ᱯᱚᱨᱮᱜᱮ ᱩᱱᱠᱩ ᱫᱚ ᱟᱫᱚ, ᱵᱤᱞᱤ ᱡᱚᱠᱷᱚᱱ ᱯᱚᱥᱟᱜᱚᱜᱼᱟ ᱚᱱᱟᱼᱼ ᱯᱚᱥᱟᱜ ᱥᱟᱶᱛᱮᱜᱮ ᱩᱱᱤ-ᱩᱱᱤ ᱜᱩᱸᱰᱨᱤ ᱵᱟᱪᱟ ᱫᱚ ᱩᱱᱤ ᱫᱚ ᱫᱟᱹᱲᱟᱭ ᱦᱩᱭ ᱥᱟᱶᱛᱮᱜᱮ᱾ ᱦᱳᱭ ᱛᱟᱦᱚᱞᱮ ᱚᱱᱟᱜ ᱜᱮ᱾
ᱟᱨ᱾
ᱟᱨ ᱠᱚᱭᱮᱨ ᱫᱚ ᱵᱟᱹᱵᱤᱱ ᱧᱮᱞ ᱟᱠᱟᱫ ᱠᱚᱣᱟ ᱛᱟᱦᱚᱞᱮ ᱵᱟᱝ?
ᱠᱚᱭᱮᱨ ᱫᱚ ᱵᱟᱹᱞᱤᱧ ᱧᱮᱞ ᱟᱠᱟᱫ ᱠᱚᱣᱟ ᱪᱮᱫ ᱞᱮᱠᱟᱱ ᱜᱮᱭᱟ ᱠᱚ ᱞᱟᱹᱭ ᱧᱚᱜ ᱵᱤᱱ ᱥᱮᱼᱼ
ᱚᱱᱠᱟᱜᱮ, ᱵᱚᱲᱚᱜ ᱟᱠᱚ ᱥᱤᱢ ᱞᱮ ᱞᱮᱠᱟ ᱜᱮ᱾ ᱵᱚᱲᱚᱜ ᱟᱠᱚ ᱩᱱᱠᱩ, ᱩᱱᱠᱩ ᱠᱚ ᱫᱟᱹᱲᱟ, ᱩᱱᱠᱩ ᱦᱚᱸ ᱫᱟᱹᱲ ᱫᱟᱹᱲ ᱛᱮᱠᱚ ᱩᱰᱟᱹᱜᱼᱟ᱾
ᱦᱮᱸ᱾
ᱫᱟᱹᱲ ᱟᱪᱠᱟ ᱜᱮ ᱫᱟᱹᱲᱼ ᱫᱟᱹᱲ ᱛᱮᱜᱮ ᱠᱚ ᱩᱰᱟᱹᱜᱼᱟ, ᱩᱱᱠᱩ ᱦᱚᱸ ᱵᱤᱨ ᱨᱮᱜᱮ ᱵᱮᱥᱤ ᱠᱚ ᱛᱟᱦᱮᱱᱟ᱾ ᱵᱤᱨ ᱨᱮᱜᱮ ᱟᱛᱳ ᱥᱮᱫ ᱫᱚ ᱵᱟᱝᱠᱚ ᱦᱤᱡᱩᱜᱼᱟ᱾
ᱚᱦ᱾
ᱟᱨ ᱢᱤᱫ ᱥᱟᱶᱛᱮ ᱢᱤᱫ ᱜᱟᱫᱟ ᱠᱚ ᱛᱟᱦᱮᱱᱟ, ᱛᱟᱲᱟᱢ ᱵᱟᱲᱟᱭᱟᱠᱚ ᱦᱟᱱᱛᱮ ᱱᱟᱛᱮ ᱜᱚᱴᱟ ᱠᱚ ᱟᱹᱛᱤᱧᱟ ᱾ ᱵᱤᱨ ᱠᱚᱨᱮ ᱜᱮ, ᱢᱟᱱᱮ ᱵᱤᱨ ᱠᱚᱨᱮ ᱪᱮ ᱵᱤᱨ ᱠᱚᱨᱮ ᱪᱟᱞᱟᱣ ᱞᱮᱠᱷᱟᱱ ᱩᱱᱠᱩ ᱧᱟᱢ ᱵᱟᱲᱟ ᱦᱩᱭᱩᱜᱼᱟ᱾
ᱦᱳᱭ᱾
ᱟᱨᱚ ᱩᱱᱠᱩ ᱟᱨᱚ ᱩᱱᱠᱩ ᱡᱟᱦᱟᱸᱭ ᱢᱟᱴᱷ ᱠᱚᱨᱮ ᱠᱚ ᱛᱟᱦᱮᱱᱟ ᱩᱱᱠᱩ ᱪᱤᱞᱤ ᱰᱟᱹᱠ ᱪᱮᱬᱮᱼᱼ
ᱦᱳᱭ-ᱦᱳᱭ ᱟᱫᱚ ᱞᱟᱹᱭᱮᱜᱞᱤᱧ ᱫᱟᱜ ᱪᱮᱬᱮ ᱠᱚᱫᱚ ᱫᱟᱜ ᱪᱮᱬᱮ ᱠᱚ ᱢᱮᱱᱟᱜ ᱠᱚᱼᱼ
ᱦᱮᱸ- ᱦᱮᱸ ᱦᱳᱭ-ᱦᱳᱭ ᱩᱱᱠᱩ, ᱩᱱᱠᱩ ᱜᱮ ᱟᱞᱮ ᱫᱚ ᱰᱟᱹᱠ ᱞᱮ ᱞᱟᱹᱭ ᱠᱚᱣᱟ᱾ ᱦᱩᱜ ᱫᱟᱜ ᱪᱮᱬᱮ ᱢᱟ ᱵᱟᱨᱯᱮ ᱨᱚᱠᱚᱢ ᱢᱮᱱᱟᱜ ᱠᱚᱣᱟ, ᱮ ᱢᱟᱪ ᱨᱟᱸᱜᱟ ᱢᱮᱱᱟᱜ ᱠᱚᱣᱟᱼᱼ ᱢᱟᱪ ᱨᱟᱸᱜᱟ ᱛᱟᱯᱚᱨᱮ ᱩᱱᱠᱩ ᱪᱤᱞᱤᱼᱼ ᱦᱩ ᱩᱱᱠᱩ ᱰᱟᱹᱠ ᱪᱮᱬᱮ ᱛᱟᱯᱚᱨᱮ ᱟᱨᱦᱚ ᱢᱤᱫᱴᱟᱝ ᱪᱮᱫ ᱧᱩᱛᱩᱢᱼᱼ ᱴᱷᱤᱠ ᱢᱮᱱᱟᱜ ᱛᱟᱠᱚᱣᱟ ᱦᱟᱯᱮ ᱚᱱᱟ ᱫᱚ ᱩᱭᱦᱟᱹᱨ ᱵᱟᱭ ᱦᱤᱡᱩᱜ ᱠᱟᱱ ᱛᱟᱞᱤᱧᱟ ᱩᱱᱠᱩ ᱦᱚᱸ ᱢᱮᱱᱟᱜ ᱠᱚᱣᱟ,
ᱪᱮᱸᱬᱮ ᱫᱚ ᱩᱱᱠᱩ ᱜᱮ ᱞᱮᱠᱤᱱ ᱧᱩᱛᱩᱢ ᱟᱞᱟᱜ-ᱟᱞᱟᱜ᱾
ᱦᱳᱭ-ᱦᱳᱭ ᱟᱯᱮ ᱥᱮᱜ ᱟᱞᱟᱫᱟ, ᱟᱞᱮ ᱥᱮᱫ ᱟᱞᱟᱫᱟ ᱟᱫᱚ ᱡᱮᱢᱚᱱ ᱠᱚ ᱞᱟᱹᱭ ᱟᱹᱜᱩ ᱟᱠᱟᱫᱟ ᱚᱱᱠᱟ ᱜᱮ ᱟᱞᱮ ᱦᱚᱸ ᱠᱟᱹᱴᱤᱡ ᱠᱷᱚᱱ ᱡᱮᱢᱚᱱ ᱞᱮ ᱵᱩᱡ ᱟᱹᱜᱩ ᱟᱠᱟᱫᱟ ᱵᱟ ᱟᱸᱡᱚᱢ ᱟᱠᱟᱫᱟ ᱞᱮ ᱡᱮ ᱱᱩᱠ ᱩᱱᱠᱩ ᱫᱚ ᱱᱚᱝᱠᱟ ᱠᱚ ᱢᱮᱛᱟ ᱠᱚᱣᱟ ᱟᱫᱚ ᱚᱱᱟ ᱛᱮᱜᱮ ᱚᱱᱮ ᱚᱝᱠᱟ,
ᱦᱳᱭ ᱚᱱᱟ ᱠᱷᱟᱹᱛᱤᱨ ᱜᱮ ᱟᱞᱮ ᱥᱮᱫ ᱫᱚ
ᱪᱩ ᱪᱮᱸᱬᱮ ᱠᱚ ᱛᱟᱦᱮᱱᱟ ᱩᱱᱠᱩ ᱡᱟᱦᱟᱭ ᱠᱚ ᱞᱟᱹᱭ ᱠᱚᱣᱟ ᱩᱱᱠᱩ ᱫᱚ ᱦᱚᱲᱛᱮ ᱪᱮᱫ ᱠᱚ ᱢᱮᱛᱟ ᱠᱚᱣᱟ ᱵᱟᱹᱞᱤᱧ ᱵᱟᱲᱟᱭᱟ ᱠᱟᱫᱟ ᱠᱚᱪᱟ ᱠᱚ ᱞᱟᱹᱭ ᱠᱚᱣᱟ,
ᱦᱮᱸ᱾
ᱠᱚ ᱩᱱᱠᱩ ᱦᱚᱸ ᱩᱱᱠᱩ ᱫᱚ ᱢᱟᱴᱷ ᱨᱮᱠᱚ ᱛᱟᱦᱮᱱᱟ, ᱩᱱᱠᱩ ᱫᱚ ᱵᱟᱲᱜᱮ ᱠᱚᱨᱮ ᱠᱚ ᱫᱩᱲᱩᱵ ᱠᱚᱜᱼᱟ ᱟᱪᱠᱟ ᱜᱮᱠᱚ ᱚᱴᱟᱝ ᱚᱜᱼᱟ ᱦᱚᱲ ᱧᱮᱞ ᱞᱮᱠᱷᱟᱱ ᱜᱮ,
ᱦᱮᱸ᱾
ᱟᱨ ᱦᱚᱸ ᱧᱤᱫᱟᱹ ᱵᱮᱲᱟ ᱢᱮᱱᱟᱜ ᱠᱚᱣᱟ ᱩᱱᱠᱩ ᱡᱟᱦᱟᱸᱭ ᱫᱷᱩᱸᱫᱩ᱾ ᱟᱯᱮ ᱡᱟᱢ ᱠᱩᱞᱤ ᱠᱚᱣᱟ ᱱᱩᱭ᱾ ᱩᱱᱠᱩ ᱱᱤᱛ ᱠᱚ ᱫᱟᱬᱟᱱᱟ ᱦᱮᱸ᱾
ᱠᱚᱠᱚᱨ ᱠᱚᱵᱤᱱ ᱵᱟᱰᱟᱭᱟ ᱠᱚᱠᱚᱨ
ᱦᱳᱭ ᱩᱱᱠᱩ ᱜᱮ ᱫᱷᱩᱱ ᱩᱱᱠᱩ ᱜᱮᱛᱚ ᱟᱞᱮ ᱫᱚ ᱩᱱᱠᱩ ᱫᱷᱩᱱᱫᱩ ᱠᱚ ᱞᱟᱹᱭ ᱠᱚᱣᱟ ᱠᱚᱠᱚᱨ ᱦᱚᱸ ᱠᱚ ᱞᱟᱹᱭ ᱠᱚᱣᱟ ᱫᱷᱩᱱᱫᱩ ᱦᱚᱸ
ᱦᱳᱭ ᱩᱱᱠᱩ ᱜᱮ᱾